ᱨᱚᱲ ᱟᱸᱡᱚᱢᱚᱜ ᱠᱟᱱ ᱛᱟᱞᱤᱧᱟ?
ᱦᱮᱸ ᱟᱸᱡᱚᱢᱚᱜ ᱠᱟᱱᱟ᱾
ᱟᱻ ᱛᱟᱦᱞᱮ ᱪᱮᱫ ᱵᱤᱱ ᱪᱤᱠᱟᱹ ᱵᱟᱲᱟᱭᱮᱫᱟ?
ᱪᱮᱫ ᱵᱟᱝ ᱫᱩᱲᱩᱵ ᱵᱟᱲᱟ ᱠᱟᱱᱟᱞᱤᱧ᱾
ᱟᱪᱪᱷᱟ ᱟᱪᱪᱷᱟ ᱱᱟᱯᱟᱭ ᱜᱮᱭᱟᱵᱤᱱ ᱛᱟᱦᱞᱮ?
ᱦᱮᱸ ᱱᱟᱯᱟᱭ ᱜᱮ᱾ ᱟᱵᱤᱱ ᱫᱚ ᱚᱠᱟᱨᱮ ᱢᱮᱱᱟᱜ ᱵᱤᱱᱟ?
ᱟᱞᱤᱧ ᱦᱚᱸ ᱢᱟᱴᱷ ᱥᱮᱫ ᱞᱤᱧ ᱦᱮᱪ ᱠᱟᱱᱟ ᱟᱫᱚᱢ ᱪᱤᱠᱟᱹᱭᱟ ᱫᱟᱜ ᱠᱮᱫᱟᱭ ᱛᱮᱦᱮᱧ ᱫᱚ ᱟᱫᱚ ᱠᱟᱴᱤᱪ ᱱᱚᱛᱮ ᱜᱮ ᱠᱷᱮᱛ ᱠᱚ ᱧᱮᱞ ᱵᱟᱲᱟᱭ ᱦᱩᱭᱩᱜ ᱠᱟᱱᱟ ᱛᱤᱱᱟᱹᱜ ᱫᱟᱜ ᱟᱠᱟᱱᱟ᱾
ᱟ
ᱦᱩᱸ ᱟᱪᱪᱷᱟ ᱟᱞᱤᱧ ᱡᱟᱦᱟᱸ ᱮᱴᱟᱜ ᱠᱤᱪᱷᱩ ᱥᱟᱰᱮ ᱠᱚ ᱟᱸᱡᱚᱢᱚᱜ ᱠᱟᱱᱟ ᱥᱮ ᱪᱮᱫ?
ᱵᱟ
ᱟᱪᱪᱷᱟ ᱟᱪᱪᱷᱟ, ᱛᱟᱦᱞᱮ ᱪᱮᱫ ᱠᱚᱵᱤᱱ ᱠᱟᱢᱤ ᱵᱟᱲᱟᱭᱮᱫᱟ?
ᱠᱟᱢᱤ ᱪᱮᱫ ᱜᱮ ᱵᱟᱝ ᱱᱚᱜᱼᱚᱭ ᱫᱟᱜ ᱚᱯᱮᱠᱷᱟ ᱜᱮ᱾
ᱚ ᱚ
ᱵᱟᱭ ᱫᱟᱜ ᱞᱮᱠᱷᱟᱱ ᱵᱟᱝ ᱜᱟᱱᱚᱜ ᱠᱟᱱᱟ᱾
ᱦᱩᱸ ᱦᱩᱸ ᱫᱟᱜ ᱜᱮᱛᱚ ᱵᱟᱭ ᱫᱟᱜ ᱫᱟ ᱪᱮᱫ ᱵᱤᱱ ᱞᱟᱹᱭᱟ ᱛᱮᱦᱤᱧ ᱫᱟᱜ ᱠᱮᱫᱟᱭ ᱛᱩ, ᱮᱸ ᱢᱟᱱᱮ ᱚᱱᱠᱟ ᱫᱚ ᱵᱟᱭ ᱫᱟᱜ ᱠᱟᱫᱟ ᱡᱟᱸᱦᱟᱸ ᱫᱚ ᱠᱷᱮᱛ ᱯᱮᱨᱮᱡᱚᱜ ᱞᱤᱜᱤᱫ᱾
ᱦᱮᱸ
ᱛᱟᱞᱦᱮ ᱪᱟᱥ ᱠᱟᱢᱤ ᱫᱚ ᱛᱤᱱᱟᱹᱜ ᱥᱟᱺᱜᱤᱧ ᱥᱮ ᱟᱣᱨᱤᱯᱮ ᱪᱟᱥᱟ?
ᱟᱣᱨᱤ
ᱚ ᱵᱷᱟᱜᱤ ᱜᱮ᱾ ᱛᱟᱦᱞᱮ ᱜᱚᱝᱠᱮ ᱟᱹᱵᱤᱱ ᱫᱚ ᱚᱠᱟ ᱫᱤᱥᱚᱢ ᱠᱟᱱᱟ ᱵᱤᱱ? ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ ᱵᱤᱱ?
ᱥᱚᱢ ᱟᱞᱤᱧ ᱫᱚ ᱾
ᱟᱪᱪᱷᱟ ᱵᱤᱨ ᱫᱤᱥᱚᱢ ᱵᱟᱦ ᱵᱷᱟᱜᱤ ᱜᱮ ᱾ ᱛᱟᱦᱞᱮ ᱪᱮᱫ ᱠᱚ ᱧᱟᱢᱚᱜ ᱠᱟᱱᱟ ᱵᱤᱨ ᱫᱤᱥᱚᱢ ᱱᱤᱛᱚᱜ
ᱱᱤᱛᱚᱜ ᱛᱚᱨᱢᱟᱱ ᱩᱫᱽ, ᱯᱩᱴᱠᱟᱹ ᱾
ᱦᱩᱸ ᱦᱮᱸ᱾
ᱱᱤᱛᱚᱜ ᱫᱚ ᱱᱚᱣᱟ ᱠᱚᱜᱮ᱾
ᱟᱪᱪᱷᱟ ᱟᱪᱪᱷᱟ ᱵᱷᱟᱜᱤ᱾ ᱵᱷᱟᱜᱤ ᱜᱮ ᱾ ᱡᱟᱭᱦᱳᱠ ᱛᱟᱦᱞᱮ ᱯᱷᱩᱴᱠᱟᱹ ᱠᱚᱵᱤᱱ ᱦᱟᱞᱟᱝ ᱵᱟᱲᱟᱭᱮᱫ ᱠᱚᱣᱟ ᱥᱮ ᱵᱟᱝ?
ᱦᱮᱸ ᱦᱟᱞᱟᱝ ᱵᱟᱲᱟ ᱦᱩᱭᱩᱜ ᱠᱟᱱ ᱜᱮᱭᱟ ᱾
ᱚᱸ ᱵᱷᱟᱜᱤ ᱜᱮ ᱾
ᱚᱲᱟᱜ ᱡᱚᱢ ᱞᱮᱠᱟ ᱾
ᱦᱮᱸ ᱦᱮᱸ ᱾
ᱛᱟᱦᱞᱮ ᱟᱵᱤᱱ ᱫᱚ ᱛᱟᱦᱞᱮ ᱵᱤᱨ ᱫᱤᱥᱚᱢ ᱥᱮ ᱵᱤᱞᱟᱹᱛ ᱫᱤᱥᱚᱢ?
ᱟᱞᱤᱧ ᱦᱚᱸ ᱵᱤᱨ ᱫᱤᱥᱚᱢ ᱜᱮ ᱵᱤᱨ ᱫᱤᱥᱚᱢ ᱠᱟᱱ ᱜᱮᱭᱟ ᱞᱤᱧ ᱾ ᱵᱟᱲᱜᱮ ᱨᱮᱜᱮ ᱵᱤᱨ ᱪᱮᱫ ᱵᱤᱱ ᱞᱟᱹᱭᱟ ᱾
ᱟᱪᱪᱷᱟ ᱾
ᱦᱮᱸ ᱚᱱᱟᱛᱮ ᱟᱫᱚ ᱚᱱᱟ ᱡᱟᱸᱦᱟᱸ ᱟᱲᱟᱜ ᱥᱟᱠᱟᱢ ᱠᱚᱫᱚ ᱚᱵᱷᱟᱵᱽ ᱵᱟᱱᱩᱜᱼᱟ ᱟᱞᱮ ᱥᱮᱫ ᱫᱚ ᱾
ᱦᱮᱸ ᱾ ᱟᱵᱚ ᱦᱚᱲᱟᱜ ᱛᱚ ᱟᱲᱟᱜ ᱥᱟᱠᱟᱢ ᱫᱚ ᱢᱤᱫ ᱵᱮᱲᱟ ᱫᱚ ᱫᱚᱨᱠᱟᱨ ᱜᱮ ᱾
ᱮᱠᱫᱚᱢ ᱮᱠᱫᱚᱢ ᱫᱟᱜ ᱢᱟᱲᱤ ᱟᱨ ᱟᱲᱟᱜ ᱵᱷᱟᱡᱤ ᱵᱟᱝ? ᱡᱚᱢ ᱞᱮᱠᱷᱟᱱ ᱟᱰᱤ ᱢᱚᱡᱽ ᱵᱩᱡᱷᱟᱹᱜᱼᱟ ᱦᱮᱸ ᱥᱮ ᱵᱟᱝ? ᱛᱟᱦᱞᱮ ᱪᱮᱫ ᱠᱚ ᱞᱟᱹᱭᱟ? ᱟᱯᱮᱥᱮᱫ ᱫᱚ ᱪᱮᱫ ᱠᱚᱛᱮᱯᱮ ᱥᱤ ᱵᱟᱲᱟᱭᱮᱫ-ᱟ? ᱴᱮᱠᱴᱟᱨ ᱛᱮᱜᱮ ᱥᱮ ᱱᱟᱦᱮᱞ ᱛᱮᱜᱮ?
ᱴᱮᱠᱴᱟᱨ ᱦᱚᱸ ᱛᱟᱯᱚᱨᱮ ᱱᱟᱦᱮᱞ ᱠᱚᱦᱚᱸ ᱾
ᱟᱪᱪᱷᱟ ᱟᱪᱪᱷᱟ ᱛᱟᱦᱚᱞᱮ ᱵᱮᱥᱤᱨ ᱵᱷᱟᱜᱽ ᱫᱚ ᱚᱠᱟᱴᱟᱜ ᱛᱮ ᱪᱟᱞᱟᱜ ᱠᱟᱱᱟ ᱱᱤᱛᱚᱜ ᱫᱚ?
ᱱᱤᱛᱚᱜ ᱫᱚ ᱵᱮᱥᱤᱨ ᱵᱷᱟᱜ ᱫᱚ ᱴᱨᱟᱠᱴᱟᱨ ᱜᱮ ᱾
ᱚ ᱵᱷᱟᱜᱮ ᱟᱹᱵᱤᱱ ᱫᱚ ᱛᱟᱦᱚᱞᱮ ᱪᱮᱫ ᱛᱮᱵᱤᱱ ᱥᱮᱤᱭᱟ?
ᱟᱹᱞᱤᱧ ᱦᱚᱸ ᱢᱚᱱᱮᱭ ᱫᱟᱞᱤᱧ ᱴᱨᱟᱠᱴᱚᱨ ᱛᱮᱜᱮ ᱾
ᱟᱪᱪᱷᱟ ᱟᱪᱪᱷᱟ ᱱᱟᱦᱮᱞ ᱠᱚᱫᱚ ᱵᱟᱹᱱᱩᱜ ᱛᱟᱵᱤᱱᱟ? ᱜᱟᱹᱭ ᱰᱟᱝᱨᱟ ᱵᱟᱹᱱᱩᱜ ᱠᱚᱣᱟ?
ᱵᱟᱹᱱᱩᱜ ᱠᱚᱣᱟ ᱚᱱᱟᱜ ᱜᱮ ᱥᱚᱢᱚᱥᱟ ᱫᱚ ᱾
ᱚᱻ ᱟᱫᱚ ᱱᱮᱛᱟᱨ ᱫᱚ ᱯᱨᱟᱭ ᱦᱚᱲ ᱜᱮᱛᱚ ᱮᱭ ᱴᱮᱠᱴᱟᱨ ᱛᱮᱜᱮ ᱠᱚ ᱥᱤᱭᱟ ᱥᱮ ᱵᱟᱝ? ᱦᱮᱸ ᱟᱫᱚ ᱪᱟᱯ ᱫᱚ ᱵᱟᱹᱱᱩᱜᱼᱟ ᱿ ᱛᱟᱦᱞᱮ ᱟᱵᱤᱱ ᱫᱚ ᱪᱮᱫ ᱠᱚᱵᱤᱱ ᱠᱟᱹᱢᱤ ᱜᱮᱭᱟ?
ᱟᱹᱞᱤᱧ ᱫᱚ ᱱᱚᱜᱚᱭ ᱪᱟᱥ ᱵᱟᱟᱥ ᱠᱚᱨᱮ ᱜᱮ ᱾
ᱚ ᱚ ᱵᱷᱟᱜᱮ ᱜᱮ ᱡᱟᱭᱦᱳᱠ ᱟᱫᱤᱱᱟ ᱦᱮᱸ ᱛᱟᱦᱚᱞᱮ ᱱᱤᱭᱟᱹ ᱵᱟᱨ ᱫᱚ ᱢᱟᱱᱮ ᱚᱠᱟᱴᱟᱜ ᱪᱟᱨᱟ ᱵᱤᱱ
ᱱᱤᱭᱟᱹ ᱵᱟᱨ ᱫᱚ ᱱᱟᱣᱟ ᱪᱟᱨᱟ ᱞᱤᱧ ᱟᱹᱜᱩ ᱟᱠᱟᱫᱟ ᱾
ᱦᱩᱸ ᱦᱩᱸ ᱾
ᱟᱫᱚ
ᱟᱞᱚᱵᱤᱱ ᱥᱟᱰᱮ ᱦᱚᱪᱚᱭᱟ ᱾ ᱪᱮᱫ ᱫᱚᱢᱮ ᱟᱡᱸᱡᱚᱜᱼᱟ ᱾ ᱟᱪᱪᱷᱟ᱾
ᱪᱟᱨᱟ ᱫᱚ ᱪᱟᱨᱟ ᱫᱚ ᱢᱚᱴᱟ-ᱢᱩᱴᱤ ᱵᱷᱟᱜᱤ ᱜᱮ ᱚᱢᱚᱱ ᱠᱟᱱᱟ ᱾
ᱦᱮᱸ ᱦᱮᱸ ᱾
ᱟᱫᱚ ᱫᱟᱜ ᱚᱯᱮᱠᱷᱟ ᱜᱮ᱾
ᱚ ᱵᱷᱟᱜᱤ ᱜᱮ ᱾ ᱟᱪᱪᱷᱟ ᱟᱯᱮ ᱥᱮᱫ ᱫᱚ ᱪᱮᱫ ᱠᱚ ᱞᱟᱹᱭᱟ? ᱢᱟᱱᱮ ᱥᱮᱨᱢᱟ ᱡᱟᱹᱲᱤ ᱵᱷᱚᱨᱥᱟ ᱜᱮ ᱢᱟᱱᱮ ᱮᱴᱟᱜ ᱡᱟᱦᱟᱱᱟᱜ? ᱵᱮᱵᱚᱥᱛᱷᱟ ᱫᱚ ᱵᱟᱹᱱᱩᱜᱼᱟ ᱡᱟᱦᱟᱸ ᱥᱮᱞᱚ ᱢᱤᱞᱟ ᱠᱚ?
ᱵᱟᱹᱱᱩᱜᱼᱟ ᱚᱱᱟ ᱥᱮᱨᱢᱟ ᱡᱟᱹᱲᱤ ᱜᱮ ᱾
ᱚᱦᱚ ᱾
ᱛᱟᱯᱚᱨᱮ ᱜᱟᱰᱟ ᱫᱟᱜ ᱠᱚ ᱩᱰᱩᱠᱚᱜ ᱜᱮᱭᱟ᱾
ᱚ ᱵᱷᱟᱜᱤ ᱛᱟᱦᱚᱞᱮ ᱜᱟᱰᱟ ᱫᱚ ᱫᱟᱜ ᱯᱮᱨᱮᱡ ᱟᱠᱟᱱᱟ ᱥᱮ ᱵᱟᱝ?
ᱜᱟᱰᱟ ᱯᱮᱨᱮᱡ ᱟᱠᱟᱱᱟ ᱟᱫᱚ ᱜᱟᱰᱟ ᱫᱟᱜ ᱫᱚ ᱚᱨᱫᱷᱮᱠ ᱜᱮ ᱧᱟᱢᱟ ᱚᱨᱫᱷᱮᱠ ᱢᱟᱴ ᱚᱨᱫᱷᱮᱠ ᱢᱟᱴ ᱫᱚ ᱵᱟᱝ᱾
ᱚ ᱢᱟᱱᱮ ᱡᱷᱚᱛᱚ ᱦᱚᱲ ᱫᱚ ᱡᱟᱹᱱᱤᱡ ᱵᱟᱯᱮ ᱧᱟᱢ ᱜᱮᱭᱟ?
ᱵᱟᱝ
ᱵᱷᱟᱜᱤ ᱟᱨ ᱛᱮᱦᱤᱧ ᱫᱟᱜ ᱠᱮᱜᱼᱟᱭ ᱥᱮ ᱵᱟᱝ?
ᱦᱮᱸ ᱫᱟᱜ ᱠᱮᱫᱟᱭ ᱵᱷᱟᱜᱤ ᱜᱮ ᱫᱟᱜ ᱠᱮᱫᱟᱭ ᱥᱮᱛᱟᱜ ᱠᱷᱚᱱ᱾
ᱵᱷᱟᱜᱮ ᱜᱮ
ᱚ ᱥᱮᱛᱟᱜ ᱵᱮᱲᱟ ᱫᱟᱜ ᱛᱚ ᱵᱟᱝ ᱛᱟᱦᱮᱱ ᱠᱟᱱᱟ᱾
ᱦᱮᱸ ᱱᱚᱜᱼᱚᱭ ᱛᱚ ᱫᱟᱜ ᱠᱮᱫᱟᱭ ᱟᱞᱮ ᱥᱮᱫ ᱦᱚᱸ ᱟᱫᱚᱼ ᱮᱴᱟᱜ ᱥᱮᱫ ᱫᱚᱞᱤᱧ ᱪᱟᱞᱟᱣ ᱵᱟᱲᱟ ᱠᱟᱱᱟ ᱡᱟᱦᱟᱸ ᱥᱮᱫ ᱦᱚᱭᱛᱳ ᱵᱟᱡᱟᱨ ᱯᱷᱟᱡᱟᱨ ᱧᱮᱞ ᱠᱟᱛᱮᱛ ᱚᱱᱛᱮ ᱫᱚ ᱯᱩᱨᱟᱹ ᱫᱟᱜ ᱨᱚᱦᱚᱭ ᱠᱚ ᱮᱦᱚᱵ ᱠᱟᱫᱟ ᱟᱫᱚ ᱟᱞᱮ ᱥᱮᱫ ᱫᱚ ᱚᱱᱠᱟ ᱫᱚ ᱦᱟᱯᱮᱭᱟ ᱟᱣᱨᱤᱼᱼ ᱫᱟᱜ ᱜᱮ ᱵᱟᱹᱱᱩᱜᱼᱟ ᱠᱷᱮᱛ ᱨᱮ ᱫᱟᱜ ᱜᱮ ᱵᱟᱝ ᱛᱤᱸᱜᱩᱱ ᱠᱟᱱᱟ᱾
ᱟᱫᱚ ᱦᱚᱭᱛᱚ ᱱᱚᱣᱟ ᱫᱚ ᱞᱚᱦᱚᱫ ᱤᱫᱤᱭ ᱮᱫᱟᱭ ᱦᱮᱸ ᱥᱮ ᱵᱟᱝ ᱪᱟᱨᱟ ᱦᱚᱸ ᱟᱹᱣᱨᱤ ᱦᱟᱨᱟᱜᱼᱟ ᱚᱱᱠᱟᱼᱼ ᱟᱫᱚ ᱚᱱᱟ ᱦᱚᱸ ᱴᱷᱤᱠ ᱜᱮᱭᱟ ᱵᱟᱠᱷᱟᱱ ᱫᱚᱼᱼ ᱫᱟᱜ ᱠᱟᱛᱮᱫ ᱦᱚᱸ ᱛᱚ ᱵᱟᱝ ᱜᱟᱱᱚᱜᱼᱟ ᱪᱟᱨᱟ ᱦᱚᱸ ᱪᱮᱫ ᱵᱤᱱ ᱨᱚᱦᱚᱭᱟ?
ᱫᱮᱠᱷᱟ ᱡᱟᱠ ᱩᱱ ᱪᱟᱨᱟ ᱦᱟᱨᱟᱜ ᱛᱮ ᱫᱚᱭ ᱫᱟᱜ ᱜᱮᱭᱟ᱾
ᱦᱩᱸ ᱦᱩᱸ ᱦᱩᱸ ᱦᱚᱜᱼᱚᱭ ᱞᱚᱦᱚᱫ ᱤᱫᱤ ᱦᱚᱭᱛᱳ ᱠᱟᱹᱴᱤᱡ ᱠᱟᱹᱴᱤᱡ ᱟᱫᱚ ᱧᱮᱞ ᱵᱤᱱ ᱢᱤᱫ ᱫᱷᱟᱣ ᱫᱟᱜᱟᱭ ᱜᱚᱴᱟ ᱠᱷᱮᱛ ᱟᱫᱚ ᱩᱱ ᱫᱚᱼᱼ ᱤᱭᱟᱹ ᱠᱟᱱᱟ ᱧᱮᱞ ᱵᱤᱱ ᱦᱟᱸᱜ ᱯᱮᱨᱮᱡ ᱟᱠᱟᱱᱟ ᱟᱫᱚ ᱩᱱ ᱨᱚᱦᱚᱭ ᱵᱤᱱ ᱪᱷᱩᱴᱟᱹᱜᱼᱟ᱾
ᱦᱮᱸ
ᱛᱟᱦᱚᱞᱮ ᱟᱯᱮ ᱥᱮᱫ ᱫᱚ ᱜᱚᱝᱜᱷᱟ ᱠᱚ ᱧᱟᱢᱚᱜ ᱠᱟᱱᱟ ᱥᱮ ᱵᱟᱝ
ᱦᱮᱸ ᱜᱚᱸᱜᱷᱟ ᱳᱰᱳᱠᱚᱜ ᱠᱟᱱᱟ ᱠᱚ ᱜᱚᱸᱝᱜᱷᱟ ᱠᱚ ᱦᱟᱹᱠᱩ ᱠᱚᱼᱼ
ᱵᱟᱜ ᱵᱷᱟᱜᱮ ᱜᱮ ᱟᱞᱮ ᱥᱮᱫ ᱫᱚᱼᱼ ᱪᱟᱵᱟ ᱦᱮᱜ ᱟᱠᱟᱱᱟ ᱠᱚ ᱜᱚᱸᱝᱜᱟ ᱠᱚ ᱦᱚᱸ ᱟᱫᱚ ᱱᱮᱛᱟᱨ ᱫᱚ ᱯᱟᱹᱦᱤᱞ ᱞᱮᱠᱟ ᱫᱚ ᱵᱟᱠᱚ ᱧᱟᱢᱚᱜ ᱠᱟᱱᱟ ᱟᱫᱚᱼᱼ
ᱵᱟᱝ ᱩᱱᱠᱩ ᱪᱮᱬᱮ ᱦᱮᱡ ᱠᱟᱛᱮᱜ ᱜᱮᱠᱚ ᱪᱟᱵᱟ ᱠᱮᱫ ᱠᱚᱣᱟ ᱛᱚ
ᱦᱩᱸ ᱦᱩᱸ ᱪᱮᱫ ᱛᱟᱨᱯᱚᱨ ᱟᱵᱚ ᱦᱚᱸ ᱱᱚᱜᱚᱭ ᱨᱟᱥᱟᱭᱱᱤᱠ ᱥᱟᱨ ᱠᱚ ᱵᱚᱱ ᱮᱢᱟᱜ ᱠᱟᱱᱟ ᱛᱚ ᱵᱟᱹᱲᱛᱤ ᱯᱷᱚᱞᱚᱱ ᱞᱟᱹᱜᱤᱫ ᱛᱟᱦᱚᱞᱮ ᱚᱸᱰᱮ ᱟᱵᱚ ᱟᱨᱚ ᱢᱟᱱᱮ ᱤᱭᱟᱹᱜᱼᱼ ᱟᱹᱰᱤ ᱜᱟᱱ ᱜᱮ ᱦᱩᱸ ᱦᱩᱸ ᱪᱮᱜ ᱵᱤᱱ ᱞᱟᱹᱭᱟ ᱦᱮᱸ ᱥᱮ ᱵᱟᱝ ᱵᱟᱠᱷᱟᱱ ᱞᱟᱦᱟ ᱛᱮ ᱧᱮᱞ ᱵᱤᱱᱼᱼ ᱫᱟᱜ ᱯᱮᱨᱮᱡ ᱢᱟᱱᱮ ᱠᱷᱮᱛ ᱠᱚᱨᱮᱜ ᱜᱚᱸᱝᱜᱷᱟ ᱦᱟᱞᱟᱝ ᱪᱟᱞᱟᱜ ᱦᱩᱭᱩᱜ ᱛᱟᱦᱮᱸᱜ ᱠᱤᱱᱛᱩ ᱱᱮᱛᱟᱨ ᱫᱚᱼᱼ
ᱵᱟᱝ ᱩᱫ ᱠᱚ ᱦᱚᱸ ᱚᱱᱠᱟ ᱵᱟᱹᱱᱩᱜᱼᱟ ᱟᱢᱫᱟᱱᱤ ᱞᱟᱦᱟ ᱛᱮ ᱡᱟᱦᱟᱸ ᱵᱟᱹᱞᱤ ᱳᱫ ᱠᱚ ᱚᱢᱚᱱᱚᱜ ᱛᱟᱦᱮᱸᱜ ᱟᱲᱮ ᱨᱮᱼᱼ
ᱦᱩᱸ ᱦᱩᱸ
ᱚᱱᱟ ᱠᱚᱛᱚ ᱵᱟᱝ ᱧᱮᱞᱚᱜ ᱠᱟᱱᱟ ᱱᱤᱛᱚᱜ ᱫᱚᱼᱼ
ᱵᱟᱹᱞᱤ ᱳᱫ ᱦᱚᱸ ᱩᱠᱩᱨ ᱟᱹᱞᱤᱧ ᱢᱤᱫ ᱫᱤᱱ ᱵᱟᱨ ᱥᱤᱧ ᱞᱤᱧ ᱦᱟᱞᱟᱝ ᱵᱟᱲᱟ ᱠᱮᱫᱟ ᱵᱟᱹᱞᱤ ᱳᱫ ᱟᱫᱚ ᱟᱫᱚ ᱵᱟᱹᱞᱤᱧ ᱧᱟᱢ ᱵᱟᱲᱟ ᱠᱟᱜᱼᱟ ᱦᱟᱯᱮ ᱦᱟᱸᱜ ᱵᱟᱠᱷᱟᱱ ᱚᱱᱟ ᱫᱚ ᱦᱟᱱᱟ ᱜᱷᱟᱸᱥᱼᱼ ᱡᱟᱜᱟ ᱟᱱᱮ ᱚᱛ ᱠᱚ ᱨᱮ ᱵᱟᱝ ᱮᱫ ᱮᱛᱚ ᱫᱟᱹᱨᱭᱟᱹ ᱚᱢᱚᱱ ᱠᱚᱜᱼᱟ ᱢᱟᱱᱮ ᱦᱟᱞᱟᱝ ᱛᱮ ᱜᱮ ᱵᱤᱱ ᱞᱟᱸᱜᱟ ᱪᱟᱵᱟᱜᱼᱟ
ᱦᱩᱸ ᱚᱱᱟ ᱜᱷᱟᱸᱥ ᱜᱟᱡᱟᱲ ᱨᱮ ᱪᱷᱟᱲᱟ ᱵᱟᱝ ᱚᱢᱚᱱᱚᱜᱼᱟ
ᱦᱩᱸ ᱦᱩᱸ ᱟᱨ ᱛᱟᱦᱚᱞᱮ ᱮᱭ ᱚᱨ ᱛᱩᱜ ᱠᱚ ᱫᱚ ᱵᱟᱝ ᱦᱩᱭᱩᱜ ᱠᱟᱱᱟ ᱥᱮ ᱱᱮᱛᱟᱨ ᱫᱚ ᱵᱟᱝ ᱠᱟᱱᱟ᱾
ᱚᱱᱟ ᱦᱩᱭᱩᱜ ᱠᱟᱱ ᱜᱮᱭᱟ ᱴᱩᱠ ᱴᱟᱠ ᱡᱮ ᱡᱮᱢᱚᱱᱼᱼ
ᱟᱪᱪᱷᱟ ᱟᱪᱪᱷᱟ ᱟᱪᱪᱷᱟ ᱟᱪᱪᱷᱟ ᱟᱹᱵᱤᱱ ᱵᱟᱵᱤᱱ ᱯᱟᱸᱡᱟ ᱵᱟᱲᱟ ᱠᱟᱫᱟ?
ᱚᱱᱟ ᱫᱚ ᱚᱱᱠᱟ ᱟᱢᱫᱟᱱᱤ ᱵᱟᱹᱱᱩᱜᱼᱟ᱾
ᱚ, ᱵᱟᱠᱷᱟᱱ ᱟᱞᱮ ᱥᱮᱫ ᱫᱚ ᱫᱚᱢᱮ ᱳᱫ ᱫᱚ ᱚᱢᱚᱱᱚᱜ ᱜᱮᱭᱟ ᱟᱨᱠᱤ,
ᱦᱮᱸ ᱟᱫᱚ, ᱚᱱᱟ ᱠᱚ ᱥᱮᱸᱫᱽᱨᱟ ᱦᱩᱭᱩᱜᱼᱟ ᱮᱸᱰᱮᱠᱷᱟᱱ ᱧᱟᱢᱚᱜᱼᱟ᱾
ᱦᱩᱸ ᱦᱩᱸ ᱟᱫᱚ ᱚᱠᱚᱭ ᱠᱚᱣᱟᱜ ᱫᱚ ᱧᱮᱞ ᱠᱚᱨᱟ ᱛᱟᱦᱮᱱᱟ ᱛᱚ, ᱵᱷᱳᱨ ᱛᱮᱠᱚ ᱪᱟᱞᱟᱣ ᱠᱚᱜᱼᱟ ᱴᱚᱪ ᱞᱟᱹᱭᱤᱴ ᱟᱛᱮ᱾
ᱦᱮᱸ
ᱵᱟᱵᱤᱱ ᱧᱟᱢᱟ ᱟᱨ ᱢᱚᱱᱮ ᱠᱟᱜ ᱵᱤᱱ ᱡᱩᱫᱤ ᱵᱤᱱ ᱧᱮᱞ ᱦᱚᱴᱚ ᱠᱟᱫᱟ ᱡᱮ ᱟᱹᱜᱩᱭᱟᱞᱤᱧ ᱧᱮᱞ ᱵᱤᱱ ᱵᱟᱹᱱᱩᱜᱼᱟ᱾ ᱚᱠᱚᱭ ᱪᱚᱠᱚ ᱞᱟᱦᱟ ᱨᱮᱠᱚ ᱚᱱᱟ ᱠᱚ ᱤᱫᱤ ᱠᱟᱫᱟ᱾
ᱦᱮᱸ
ᱚᱱᱟ ᱠᱚᱫᱚ ᱟᱹᱰᱤ ᱫᱩᱨᱞᱚᱵᱷ ᱡᱤᱱᱤᱥ ᱠᱟᱱᱟ ᱥᱮ, ᱦᱩᱸ, ᱵᱟᱝ ᱛᱟᱦᱮᱱ ᱜᱮᱭᱟ᱾
ᱵᱟᱝ, ᱚᱱᱟ ᱧᱮᱞ ᱡᱤᱱᱤᱥ ᱫᱚ ᱵᱟᱝ ᱛᱟᱦᱮᱱᱟ᱾
ᱮᱠᱫᱚᱢ ᱮᱠᱫᱚᱢ ᱧᱮᱞ ᱡᱤᱱᱤᱥ ᱫᱚ ᱪᱮᱜ ᱦᱚᱸ ᱵᱟᱝ ᱛᱟᱦᱮᱱᱟ ᱟᱨ ᱛᱟᱦᱞᱮ ᱤᱭᱟᱹ ᱪᱮᱜ ᱠᱚ ᱞᱟᱹᱭᱟ ᱛᱟᱞᱮ ᱠᱚ ᱵᱤᱞᱤᱜ ᱠᱟᱱᱟ ᱥᱮ ᱵᱟᱝ?
ᱛᱟᱞᱮ ᱟᱹᱣᱨᱤᱭᱟᱜᱼᱟ᱾
ᱚ ᱪᱮᱫ ᱞᱮᱠᱟ
ᱱᱤᱛᱚᱜ ᱫᱚ ᱠᱟᱱᱛᱷᱟᱲ ᱠᱚᱜᱮ ᱪᱟᱞᱟᱜ ᱠᱟᱱ ᱜᱮᱭᱟ᱾ ᱩᱞ ᱠᱚᱫᱚ ᱪᱟᱵᱟ ᱦᱮᱡ ᱦᱮᱸ ᱠᱟᱱᱴᱷᱟᱲ ᱢᱮᱱᱟᱜ ᱜᱮᱭᱟ᱾ ᱩᱞ ᱠᱚᱫᱚ ᱵᱚᱨᱚᱝ ᱦᱮᱸ ᱩᱞ ᱠᱚᱫᱚ ᱪᱟᱵᱟ ᱜᱚᱫ ᱠᱟᱱᱟ᱾
ᱚ ᱚ ᱟᱞᱮᱥᱮᱫ ᱢᱟᱱᱮ ᱢᱮᱫᱴᱮᱱ ᱵᱟᱨᱭᱟ ᱩᱞ ᱫᱚ ᱢᱮᱱᱟᱜ ᱜᱮᱭᱟ ᱟᱨ ᱠᱟᱱᱴᱷᱟᱲ ᱫᱚ ᱪᱟᱵᱟ ᱩᱛᱟᱹᱨ ᱚᱱᱮ ᱛᱚ, ᱟᱹᱰᱤ ᱞᱟᱦᱟᱨᱮ ᱵᱤᱞᱤᱜ ᱟᱛᱚ ᱟᱞᱮ ᱥᱮᱫ ᱫᱚ ᱛᱟᱦᱚᱞᱮ ᱫᱚ ᱠᱟᱱᱴᱷᱟᱲ ᱠᱚᱫᱚ ᱵᱟᱹᱱᱩᱜᱼᱟ ᱱᱤᱛ ᱫᱚ ᱟᱫᱚ᱾ ᱦᱩᱸ, ᱟᱫᱚ ᱱᱚᱜᱼᱚᱭ ᱱᱤᱛᱳᱜ ᱛᱟᱞᱮ ᱵᱤᱞᱤ ᱚᱱᱛᱮ ᱥᱤᱡᱤᱱ ᱫᱚ᱾ ᱟᱪᱪᱷᱟ ᱛᱟᱦᱚᱞᱮ ᱟᱯᱮ ᱥᱮᱫ ᱟᱢᱵᱟᱵᱩᱛᱤ ᱨᱮ ᱫᱚ ᱠᱟᱱᱴᱷᱟᱲ ᱯᱮ ᱯᱤᱴᱷᱟᱹᱭᱟᱥᱮ ᱵᱟᱝ?
ᱦᱮᱸ ᱠᱟᱱᱴᱷᱟᱲ ᱜᱮ᱾
ᱚ ᱵᱷᱟᱹᱜᱤ ᱦᱮᱸ ᱦᱮᱸ ᱦᱮᱸ, ᱵᱟ ᱵᱷᱟᱜᱤ ᱜᱮ ᱛᱟᱦᱚᱞᱮ ᱪᱮᱫᱞᱮᱠᱟ ᱥᱤᱵᱤᱞᱟ ᱦᱮᱲᱮᱢ ᱜᱮ?
ᱦᱮᱲᱮᱢ ᱜᱮ᱾
ᱟᱪᱪᱷᱟ ᱟᱪᱪᱷᱟ, ᱱᱮᱛᱟᱨ ᱫᱚ ᱞᱟᱦᱟ ᱛᱮᱫᱚᱧ ᱫᱤᱥᱟᱹᱭᱟ ᱮᱸ ᱦᱚᱲᱟᱜ ᱠᱟᱱᱴᱷᱟᱲ ᱠᱚ ᱠᱩᱢᱵᱽᱲᱩ ᱵᱟᱲᱟ ᱦᱩᱭᱩᱜ ᱛᱟᱦᱮᱸᱜ ᱟᱫᱚ ᱱᱮ ᱛᱟᱨ ᱫᱚ ᱦᱟᱨᱟ ᱠᱟᱛᱮᱫ ᱫᱚ ᱩᱱᱟᱹᱜ ᱫᱚ ᱵᱟᱝ ᱚᱱᱠᱟ ᱫᱚ, ᱚᱱᱠᱟ ᱵᱤᱱ ᱠᱩᱢᱲᱩ ᱵᱟᱲᱟ ᱠᱟᱜᱼᱟ ᱥᱮ ᱵᱟᱝ ᱠᱟᱹᱴᱤᱡ ᱨᱮ?
ᱦᱮᱸ ᱠᱟᱹᱴᱤᱡ ᱨᱮ ᱠᱩᱢᱵᱽᱲᱩ ᱠᱟᱛᱮᱫ ᱡᱚᱢ ᱦᱩᱭᱩᱜ ᱵᱟᱲᱟᱭ ᱛᱟᱦᱮᱸᱫ᱾ ᱟᱫᱚ ᱱᱮᱛᱟᱨ ᱫᱚ ᱩᱱᱟᱹᱜ ᱴᱟᱱ ᱵᱟᱹᱱᱩᱜᱼᱟ ᱠᱟᱱᱴᱷᱟᱲ ᱡᱚᱢ ᱨᱮ᱾
ᱦᱮᱸ ᱱᱮᱛᱟᱨ ᱫᱚ ᱟᱫᱚ ᱚᱱᱠᱟ ᱴᱟᱱ ᱱᱮᱛᱟᱨ ᱨᱮᱱ ᱜᱤᱫᱽᱨᱟᱹ ᱠᱚᱦᱚᱸ ᱩᱱᱟᱹᱜ ᱴᱟᱱ ᱵᱟᱹᱱᱩᱜᱼᱟ ᱵᱟᱝ ᱥᱮ ᱞᱟᱦᱟᱛᱮ ᱞᱮᱠᱷᱟᱱ ᱵᱟᱝ ᱵᱟᱝ᱾ ᱵᱟᱝ ᱵᱟᱝ ᱵᱟᱠᱚ ᱦᱩᱸ ᱠᱷᱤᱡᱩᱨ ᱠᱚ ᱠᱷᱤᱡᱩᱨ ᱠᱚᱦᱚᱸ ᱠᱩᱲᱤᱫ ᱨᱟᱢᱟ ᱠᱚ ᱩᱠᱩᱨ
ᱡᱟᱹᱱᱩᱢ ᱠᱚ, ᱱᱮᱛᱟ ᱫᱚ ᱡᱟᱹᱱᱩᱢ ᱠᱚ ᱞᱮᱴᱚ ᱠᱟᱛᱮᱫ ᱠᱚ ᱡᱚᱢ ᱛᱟᱦᱮᱸᱫ᱾
ᱦᱮᱸ ᱦᱮᱸ ᱟᱨ ᱧᱮᱞ ᱢᱮ ᱞᱟᱦᱟ ᱛᱮᱫᱚ ᱡᱟᱹᱱᱩᱢ ᱡᱚᱢ ᱪᱟᱞᱟᱜ ᱦᱩᱭᱩᱜ ᱛᱟᱦᱮᱡ ᱪᱮᱫ ᱠᱚ ᱞᱟᱹᱭᱟ ᱢᱟᱹᱨᱤᱪ ᱢᱟᱹᱨᱤᱪ ᱵᱩᱞᱩᱝ ᱨᱤᱫ ᱠᱟᱛᱮᱫ ᱵᱟᱜᱟᱜ ᱦᱩᱭᱩᱜ ᱛᱟᱦᱮᱸᱫ ᱱᱮᱛᱟᱨ ᱫᱚ ᱜᱤᱫᱽᱨᱟᱹ ᱫᱚ ᱵᱟᱝ ᱦᱟᱱᱟ ᱢᱳᱵᱟᱭᱤᱞ ᱠᱚ ᱧᱟᱢ ᱟᱠᱟᱫ ᱫᱚ ᱾
ᱵᱟᱹᱨᱩ ᱠᱚ ᱡᱮᱢᱚᱱ
ᱦᱩᱸ ᱦᱩᱸ, ᱟᱞᱮ ᱫᱚ ᱦᱟᱱᱮ ᱵᱟᱹᱨᱩᱞᱮ ᱡᱚᱢ ᱞᱮ ᱪᱟᱞᱟᱜ ᱟᱥᱮ ᱦᱟᱱᱮ, ᱢᱟᱜ ᱨᱮᱱᱟᱜ ᱴᱷᱚᱸᱜᱟ ᱞᱮ ᱵᱮᱱᱟᱣ ᱠᱟᱜᱼᱟ᱾
ᱦᱚᱸ
ᱚᱱᱟᱨᱮ ᱵᱟᱹᱨᱩ ᱤᱭᱟᱹ ᱠᱟᱛᱮᱫ ᱚᱱᱮ ᱤᱭᱟᱹ ᱟᱹᱰᱤ ᱪᱮᱦᱨᱟᱞᱮ ᱤᱭᱟᱹᱭᱟ ᱠᱷᱚᱪᱚ ᱠᱷᱪᱚᱭᱟ᱾
ᱦᱳᱭ ᱨᱟᱥᱟᱜᱼᱟ?
ᱦᱮᱸ ᱨᱟᱥᱟ ᱟᱹᱰᱤ ᱪᱮᱦᱮᱨᱟ ᱵᱩᱡᱷᱟᱹᱜᱼᱟ ᱟᱹᱰᱤ ᱢᱚᱸᱡᱽ ᱮᱠᱫᱚᱢ᱾ ᱱᱤᱛᱚᱜ ᱩᱞᱤ ᱫᱟᱜ ᱜᱮᱞᱤᱧ ᱩᱫ ᱠᱮᱫᱟ ᱚᱱᱟ ᱵᱟᱹᱨᱩ ᱧᱩᱛᱩᱢ ᱞᱤᱧ ᱞᱟᱹᱭ ᱠᱮᱫ ᱠᱷᱟᱱ᱾
ᱦᱮᱸ ᱱᱮᱛᱟᱨ ᱫᱚ ᱵᱟᱹᱨᱩ ᱠᱚᱦᱚᱸ ᱵᱟᱠᱚ ᱡᱚᱢ ᱫᱟ᱾
ᱚ ᱦᱚ ᱟᱫᱚ ᱪᱮᱫ ᱵᱤᱱ ᱢᱮᱛᱟ ᱠᱚ ᱡᱷᱚᱛᱚ ᱫᱚ ᱵᱟᱠᱚ ᱵᱟᱲᱟᱭᱟ ᱛᱚ ᱚᱱᱟ ᱨᱮᱱᱟᱜ ᱥᱟᱫ ᱫᱚ᱾
ᱟᱸ, ᱡᱷᱚᱛᱚ ᱟᱫᱚ ᱱᱮᱛᱟᱨ ᱫᱚ ᱯᱷᱳᱱ ᱛᱮᱠᱚ ᱵᱮᱥᱛᱚᱭᱮᱱᱟ᱾
ᱦᱩᱸ ᱦᱩᱸ ᱯᱷᱳᱱ ᱢᱟᱱᱮ ᱪᱮᱫ ᱜᱮᱢ ᱠᱚ ᱯᱷᱨᱤ ᱯᱷᱟᱭᱟᱨ ᱠᱚ ᱪᱮᱫ ᱠᱚ ᱫᱚᱢᱮ ᱠᱚ ᱠᱷᱮᱹᱞ ᱠᱟᱱᱟ ᱟᱹᱲᱤᱥᱤᱜᱮ᱾
ᱦᱮᱸ
ᱟᱫᱚ ᱚᱱᱟ ᱦᱚᱸ ᱜᱟᱨᱡᱮᱱᱟᱜ ᱦᱚᱸ ᱫᱳᱥ ᱦᱚᱸ ᱢᱟᱱᱮ ᱠᱟᱹᱴᱤᱡ ᱠᱷᱚᱱ ᱯᱷᱳᱱ ᱢᱟᱱᱮ ᱮᱢᱜᱮ ᱵᱟᱝ ᱫᱚᱨ ᱠᱟᱱᱟ ᱥᱮ ᱵᱟᱝ ᱯᱟᱹᱨᱠᱟᱹᱣ ᱚᱱᱮ ᱠᱟᱹᱴᱤᱡ ᱠᱷᱚᱱᱟᱜ ᱠᱚ ᱯᱟᱹᱨᱠᱟᱹᱣᱮᱜ ᱠᱚᱣᱟ᱾
ᱟᱫᱚ ᱚᱱᱮ ᱨᱟᱜ ᱜᱤᱫᱽᱨᱟᱹ ᱠᱟᱹᱴᱤᱡ ᱨᱟᱜ ᱞᱮᱠᱷᱟᱱ ᱜᱮ ᱟᱫᱚ ᱯᱷᱳᱱ ᱠᱚ ᱥᱩᱨᱟᱠᱚ ᱠᱟᱱᱟ ᱵᱟᱝ᱾
ᱦᱮᱸ, ᱟᱫᱚ ᱩᱱᱤ ᱦᱚᱸ ᱚᱱᱟᱜᱮ ᱚᱵᱵᱷᱟᱥᱚᱜ ᱠᱟᱱᱟᱭ, ᱦᱮᱸ ᱥᱮ ᱵᱟᱝ?
ᱦᱳᱭ, ᱟᱫᱚ ᱯᱚᱨᱮ ᱛᱮᱵᱤᱱ ᱵᱟᱨᱚᱱᱮ ᱨᱮᱦᱚᱸ ᱵᱟᱭ ᱟᱸᱡᱚᱢᱟ᱾
ᱦᱩᱸ ᱦᱩᱸ᱾ ᱟᱨ ᱪᱤᱠᱟᱹᱛᱮ ᱟᱸᱡᱚᱢᱟᱭ ᱚᱱᱮ ᱡᱮ ᱚᱵᱵᱷᱟᱥ ᱦᱚᱪᱚ ᱠᱟᱫᱮᱭᱟᱵᱤᱱ ᱟᱫᱚ ᱯᱚᱨᱮᱛᱮ ᱟᱸᱡᱚᱢᱟᱭ ᱠᱤ ᱵᱟᱭ ᱟᱸᱡᱚᱢᱟ ᱚᱱᱟ ᱚᱵᱵᱷᱟᱥ ᱨᱮᱜᱮ ᱩᱱᱤ ᱫᱚ ᱛᱟᱦᱮᱱᱟᱭ ᱦᱮᱸ ᱥᱮ᱾
ᱦᱳᱭ᱾
ᱚ ᱵᱟᱠᱷᱟᱱ ᱯᱷᱳᱱ ᱦᱚᱸ ᱵᱟᱹᱲᱤᱡ ᱡᱤᱱᱤᱥ ᱫᱚ ᱵᱟᱝ ᱠᱟᱱᱟ ᱠᱤᱱᱛᱩ ᱚᱱᱠᱟ ᱡᱤᱱᱤᱥ ᱜᱮ ᱧᱮᱞ ᱦᱚᱪᱚ ᱠᱚ ᱦᱩᱭᱩᱜ-ᱟ ᱩᱱᱠᱩ ᱦᱚᱸ ᱡᱟᱛᱮ᱾ ᱥᱮᱬᱟᱭ ᱢᱟᱠᱚ ᱦᱮᱸ ᱥᱮ ᱵᱟᱝ? ᱚᱱᱟ ᱜᱮᱢ ᱯᱷᱮᱢ ᱠᱚᱫᱚ ᱥᱟᱹᱨᱤᱜᱮ ᱵᱟᱹᱲᱤᱡ ᱡᱤᱱᱤᱥ ᱠᱟᱱᱟ ᱚᱱᱟ᱾ ᱫᱚ ᱥᱩᱫᱩ ᱜᱮ ᱴᱟᱭᱤᱢ ᱞᱚᱥ ᱦᱮᱸ ᱥᱮ᱾
ᱦᱚᱸ, ᱵᱟᱠᱷᱟᱱ ᱯᱷᱳᱱ ᱫᱚ ᱵᱟᱹᱲᱤᱡ ᱡᱤᱱᱤᱥ ᱫᱚ ᱵᱟᱝ ᱠᱟᱱᱟ᱾
ᱦᱩᱸ, ᱟᱵᱚᱜᱮ ᱢᱟᱱᱮ ᱥᱚᱢᱚᱭ ᱨᱮ ᱡᱚᱛ ᱡᱚᱛᱚ ᱠᱤᱪᱷᱩᱢ ᱠᱚᱨᱟᱣ ᱫᱟᱲᱮᱭᱟᱜ-ᱟ ᱟᱹᱰᱤ ᱠᱤᱪᱷᱩ ᱵᱷᱟᱜᱤ ᱠᱟᱹᱢᱤ ᱦᱚᱸ ᱢᱮᱱᱟᱜ-ᱟ ᱦᱮᱸ ᱥᱮ᱾
ᱦᱳᱭ᱾
ᱦᱩᱸ᱾ ᱟᱨ ᱛᱟᱦᱞᱮ ᱜᱚᱝᱠᱮ ᱟᱯᱮ ᱥᱮᱫ ᱫᱚ ᱤᱭᱟᱹ ᱠᱚ ᱢᱮᱱᱟᱜ-ᱟ ᱥᱮ ᱵᱟᱝ ᱵᱷᱩᱸᱰᱨᱩ ᱫᱟᱨᱮ ᱠᱚ?
ᱵᱷᱩᱸᱰᱨᱩ ᱫᱟᱨᱮ ᱢᱮᱱᱟᱜ-ᱟ᱾ ᱟᱹᱣᱨᱤ ᱵᱤ ᱵᱤᱞᱤᱜ-ᱟ ᱵᱷᱩᱸᱰᱨᱩ ᱫᱚ᱾
ᱟᱪᱪᱷᱟ ᱟᱪᱪᱷᱟ ᱵᱟᱜ, ᱟᱹᱰᱤ ᱥᱟᱸᱜᱮ ᱜᱮᱭᱟ ᱥᱮ ᱠᱚᱢ ᱜᱮᱭᱟ
ᱫᱚᱢᱮ ᱮᱠᱴᱟ ᱥᱟᱸᱜᱮ ᱫᱚ ᱵᱟᱝ ᱯᱟᱛᱞᱟ ᱯᱟᱛᱞᱟ ᱧᱚᱜ ᱜᱮ᱾
ᱚᱻ ᱟᱪᱪᱷᱟ ᱟᱞᱮ ᱥᱮᱫ ᱫᱚ ᱢᱮᱱᱟᱜ-ᱟ ᱵᱷᱩᱸᱰᱨᱩ ᱫᱟᱨᱮ ᱫᱚ ᱮᱠᱷᱚᱱ ᱰᱷᱮᱨ ᱜᱮ ᱢᱮᱱᱟᱜ-ᱟ ᱡᱚ ᱠᱟᱱᱟ᱾ ᱟᱨ ᱵᱮᱨᱮᱞ ᱛᱮᱦᱚᱸᱞᱮ ᱡᱚᱢ ᱜᱮᱭᱟ ᱟᱹᱰᱤ ᱪᱮᱦᱨᱟ ᱠᱚ ᱵᱩᱡᱷᱟᱹᱜ-ᱟ ᱚᱱᱟ ᱤᱭᱟᱹᱛ
ᱦᱳᱭ ᱜᱟᱫᱟᱨᱟᱜ᱾
ᱦᱩᱸ, ᱦᱩᱸ, ᱜᱟᱫᱟᱨᱟᱜ᱾ ᱟᱫᱚ ᱟᱹᱰᱤ ᱦᱚᱲᱜᱮ ᱡᱟᱹᱱᱤᱡ ᱚᱱᱟ ᱠᱚᱫᱚ ᱵᱟᱠᱚ ᱵᱟᱲᱟᱭ ᱜᱮᱭᱟ ᱚᱱᱟ ᱵᱷᱩᱸᱰᱨᱩ ᱵᱤᱞᱤ᱾ ᱤᱱᱟᱹ ᱧᱩᱛᱩᱢ ᱦᱚᱸ ᱡᱟᱹᱱᱤᱡ ᱵᱟᱠᱚ ᱟᱸᱡᱚᱢ ᱠᱟᱫᱟ ᱟᱹᱰᱤ ᱦᱚᱲ ᱚᱱᱟ ᱠᱚᱫᱚ᱾
ᱚᱱᱮ ᱧᱮᱞ ᱠᱟᱫ ᱠᱚᱣᱟᱞᱤᱧ ᱦᱟᱴ ᱠᱚᱨᱮ ᱠᱚ ᱟᱹᱠᱷᱨᱤᱧ ᱫᱚ ᱠᱷᱟᱞᱟᱜ ᱛᱮ᱾ ᱟᱫᱚ ᱩᱱᱠᱩ ᱫᱚ ᱪᱮᱛᱟᱱ ᱨᱮᱱᱟᱜ ᱠᱚ ᱡᱚᱢ ᱛᱮᱠᱚ ᱟᱫᱚ ᱚᱱᱟ ᱟᱥᱚᱞᱟᱜ ᱜᱮᱠᱚ ᱜᱤᱰᱤ ᱠᱟᱜ-ᱟ᱾
ᱦᱳᱭ ᱦᱳᱭ ᱵᱟᱠᱚ ᱵᱟᱲᱟᱭᱟᱛᱚ ᱡᱮ ᱟᱥᱚᱞᱟᱜ ᱫᱚ ᱦᱟᱱᱮ ᱵᱷᱤᱛᱤᱨ ᱨᱮ ᱛᱟᱦᱮᱱᱟ ᱚᱪᱚᱜᱟᱜ ᱛᱮ᱾ ᱪᱚᱠᱟᱜ ᱵᱤᱞᱤ ᱠᱚᱜ-ᱟ ᱛᱚ ᱚᱱᱟ ᱠᱚ ᱡᱚᱢᱟ᱾ ᱟᱫᱚ ᱚᱱᱟ ᱫᱚ ᱢᱚᱡᱽ ᱵᱩᱡᱷᱟᱹᱜ-ᱟ ᱠᱤ? ᱚᱱᱟ ᱫᱚ ᱵᱟᱝ᱾
ᱟᱫᱚ ᱠᱚ ᱞᱟᱹᱭᱫᱟ ᱱᱚᱣᱟ ᱫᱚ ᱵᱟᱝ ᱥᱤᱵᱤᱞ ᱠᱟᱱ ᱫᱚ᱾ ᱟᱨ ᱠᱚ ᱞᱟᱹᱭ ᱫᱚ ᱵᱷᱩᱸᱰᱨᱩ ᱵᱤᱞᱤ ᱫᱚᱢᱮ ᱥᱤᱵᱤᱞᱟ᱾
ᱦᱮᱸ ᱦᱮᱸ᱾
ᱟᱫᱚ ᱞᱟᱹᱭ-ᱟ ᱠᱚ ᱚᱝᱠᱟ ᱫᱚ ᱵᱟᱠᱚ ᱡᱚᱢᱟ ᱵᱟᱹᱵᱩ ᱠᱮᱪᱟᱜ ᱦᱩᱭᱩᱜ-ᱟ᱾ ᱵᱷᱤᱛᱤᱨ ᱨᱮ ᱫᱟᱹᱵᱤ ᱫᱚ᱾
ᱦᱩᱸ, ᱟᱫᱚ ᱵᱟᱠᱚ ᱵᱟᱲᱟᱭ ᱠᱷᱟᱱ ᱪᱤᱠᱟᱹᱭᱟᱢ ᱦᱮᱸᱥᱮ ᱵᱟᱝ ᱩᱱᱠᱩ ᱫᱚ ᱵᱤᱨ ᱫᱤᱥᱚᱢ ᱦᱚᱲ ᱦᱚᱸ ᱵᱟᱝ ᱠᱟᱱᱟ ᱠᱚ ᱡᱮ ᱩᱨᱩᱢᱟ ᱠᱚ ᱦᱮᱸ ᱥᱮ᱾
ᱦᱮᱸ ᱩᱱᱠᱩ ᱫᱚ ᱵᱤᱞᱟᱹᱛ ᱫᱤᱥᱚᱢ ᱦᱚᱲ ᱛᱚ, ᱟᱫᱚ ᱩᱝᱠᱩ ᱫᱚᱠᱚ ᱧᱮᱞ ᱠᱟᱫᱟ ᱠᱚᱱᱚ᱾ ᱦᱚᱲᱟᱜ ᱢᱚᱪᱟ ᱨᱮ ᱟᱸᱡᱚᱢ ᱠᱟᱛᱮᱜ᱾
ᱦᱳᱭ ᱦᱳᱭᱜ ᱚᱝᱠᱟ ᱵᱮᱯᱟᱨ ᱛᱟᱦᱚᱞᱮ ᱵᱟᱝ᱾ ᱟᱪᱪᱷᱟ ᱛᱟᱦᱚᱞᱮ ᱟᱹᱵᱤᱱ ᱫᱚ ᱟᱠᱷᱨᱤᱧ ᱵᱤᱱ